ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱟᱨ ᱪᱮᱫ ᱪᱮᱠᱟᱭ ᱦᱩᱭᱩᱜ ᱠᱟᱱᱟ?
ᱦᱩᱸ ᱦᱮᱸ᱾
ᱱᱤᱛ ᱵᱚᱞᱮ ᱪᱮᱫ ᱪᱮᱠᱟ ᱦᱩᱭᱩᱜ ᱠᱟᱱᱟ?
ᱱᱤᱛᱚᱜ ᱫᱚ ᱫᱟᱠᱟ ᱡᱚᱢ ᱵᱟᱲᱟ ᱠᱟᱛᱮᱫ ᱡᱤᱨᱟᱹᱣ ᱵᱟᱲᱟ ᱦᱩᱭ ᱦᱩᱭ ᱟᱠᱟᱱᱟ᱾
ᱟᱪᱪᱷᱟ ᱟᱪᱪᱷᱟ ᱵᱤᱥ ᱵᱟᱲᱟ ᱜᱮ ᱛᱚ?
ᱢᱚᱴᱟᱢᱩᱴᱤ ᱵᱮᱥ ᱵᱟᱲᱟ ᱜᱮ ᱟᱨ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱟᱞᱤᱧ ᱦᱚᱸ ᱱᱤᱛ ᱫᱚ ᱦᱟᱸᱜ ᱵᱮᱥ ᱵᱟᱲᱟ ᱜᱮ ᱟᱨ ᱜᱚᱝᱠᱮ ᱢᱟ ᱴᱚᱯᱷᱤ ᱠᱟᱛᱮ ᱞᱤᱧ ᱦᱮᱡ ᱟᱠᱟᱱᱟ᱾
ᱦᱮᱸ ᱢᱟ ᱞᱟᱹᱭ ᱵᱮᱱ?
ᱴᱚᱯᱤᱠ ᱫᱚ ᱦᱩᱭᱩᱜ ᱠᱟᱱᱟ ᱱᱚᱝᱠᱟ ᱡᱟᱦᱟᱸ ᱫᱚ ᱟᱵᱚ ᱡᱮ ᱱᱚᱜᱼᱚᱭ ᱪᱷᱟᱹᱴᱭᱟᱹᱨ ᱟᱨᱠᱤ ᱪᱷᱟᱹᱴᱭᱟᱹᱨ ᱫᱚ ᱚᱠᱟ ᱞᱮᱠᱟ ᱢᱟᱱᱮ ᱪᱷᱟᱹᱴᱭᱟᱹᱨᱟᱜ ᱦᱩᱭᱩᱜ ᱜᱮᱭᱟ? ᱟᱹᱵᱤᱱ ᱠᱟᱹᱴᱤᱡ ᱛᱤᱱ ᱵᱮᱲᱟ ᱧᱮᱞ ᱞᱮ ᱠᱷᱟᱡ ᱦᱳᱭ ᱦᱳᱭ᱾
ᱦᱩᱸ᱾ ᱠᱩᱞᱤ ᱠᱤᱫᱤᱧ ᱠᱩᱠᱞᱤ ᱵᱮᱱ ᱫᱚᱦᱚ ᱠᱮᱫᱟ, ᱟᱹᱞᱤᱧ ᱟᱹᱞᱤᱧ ᱛᱟᱞᱟᱨᱮ ᱟᱹᱰᱤ ᱢᱚᱡᱽ ᱠᱟᱛᱷᱟ
ᱦᱚᱸ᱾
ᱟᱫᱚ ᱜᱚᱢᱠᱮ ᱚᱠᱟᱴᱟᱜ ᱵᱤᱥᱚᱭ ᱛᱮ ᱟᱹᱞᱤᱧ ᱟᱹᱞᱤᱧ ᱴᱷᱮᱱ ᱠᱩᱠᱞᱤ ᱵᱮᱱ ᱫᱚᱦᱚ ᱠᱮᱫᱟ, ᱚᱱᱟ ᱵᱤᱥᱚᱭ ᱛᱮ ᱛᱷᱚᱲᱟ ᱱᱚᱞᱮᱡᱽ ᱫᱚ ᱠᱚᱢ ᱜᱮ ᱛᱟᱞᱤᱧᱟ᱾ ᱟᱫᱚ ᱚᱱᱟ ᱠᱷᱟᱹᱛᱤᱨ ᱛᱮ ᱦᱚᱭᱛᱚ ᱤᱠᱟᱹ ᱞᱤᱧ ᱠᱷᱚᱡᱚᱜᱼᱟ ᱴᱷᱤᱠ ᱜᱮᱭᱟ ᱜᱚᱝᱠᱮ᱾ ᱟᱨ ᱪᱷᱟᱹᱴᱭᱟᱹᱨ ᱦᱚᱸ ᱮᱠᱪᱩᱭᱮᱞᱤ ᱢᱟᱱᱮ ᱟᱹᱰᱤ ᱠᱟᱹᱴᱤᱡ ᱨᱮᱞᱤᱧ ᱧᱮᱞ ᱞᱮᱫ ᱠᱚᱣᱟ ᱛᱚ, ᱩᱱᱟᱹᱜ ᱫᱤᱥᱟᱹ ᱵᱟᱹᱱᱩᱜᱼᱟ ᱟᱨ ᱟᱹᱞᱤᱧ ᱦᱚᱸ ᱠᱟᱹᱴᱤᱡ ᱠᱷᱚᱱ ᱢᱟ ᱯᱷᱟᱨᱟᱠ ᱨᱮᱜᱮ ᱢᱮᱱᱟᱜ ᱞᱤᱧᱟᱹ᱾
ᱚᱸ᱾
ᱛᱚ ᱚᱱᱮ ᱚᱱᱟ ᱠᱷᱟᱹᱛᱤᱨ ᱛᱮ ᱛᱚ ᱟᱹᱞᱤᱧᱟᱜ ᱱᱚᱞᱮᱡᱽ ᱫᱚ ᱛᱷᱚᱲᱟ ᱠᱚᱢ ᱜᱮᱭᱟ᱾ ᱟᱫᱚ ᱟᱵᱮᱱ ᱵᱮᱱ ᱵᱟᱰᱟᱭ ᱠᱷᱟᱡ, ᱛᱷᱚᱲᱟ ᱜᱟᱱ ᱞᱟᱹᱭ ᱥᱮᱬᱟ ᱞᱤᱧ ᱵᱮᱱ᱾ ᱛᱤᱱᱟ ᱜᱟᱱ ᱵᱤᱱ ᱵᱟᱰᱟᱭᱟ
ᱟᱪᱪᱷᱟ ᱟᱫᱚ ᱦᱳᱭ, ᱟᱹᱞᱤᱧ ᱦᱚᱸ ᱦᱚᱭᱛᱚ ᱵᱟᱲᱟᱭ ᱫᱚᱞᱤᱧ ᱵᱟᱰᱟᱭ ᱜᱮᱭᱟ, ᱢᱟᱱᱮ ᱩᱱᱟᱹᱜ ᱴᱟ ᱫᱚ ᱵᱟᱹᱞᱤᱧ ᱵᱟᱲᱟᱭᱟ ᱡᱟᱭᱳᱠ ᱡᱟᱦᱟᱸ ᱛᱤᱱᱟᱹᱜ ᱞᱤᱧ ᱵᱟᱲᱟᱭᱟ ᱛᱚ ᱤᱱᱟ ᱞᱤᱧ ᱞᱟᱹᱭ ᱫᱟ ᱾
ᱦᱮᱸ ᱦᱮᱸ ᱡᱟᱦᱟᱸ ᱛᱤᱱᱟᱹᱜ ᱵᱮᱱ ᱵᱟᱰᱟᱭᱟ ᱤᱱᱟᱹ ᱜᱮ ᱮᱛᱮ ᱞᱟᱹᱭ ᱵᱮᱱ, ᱟᱹᱞᱤᱧ ᱦᱚᱸ ᱡᱟᱠ ᱜᱮ ᱡᱮᱢᱚᱱ ᱞᱤᱧ ᱵᱟᱰᱟᱭ ᱫᱚᱦᱚ ᱠᱟᱜ ᱾
ᱟᱪᱪᱷᱟ ᱪᱷᱟᱹᱴᱭᱟᱹᱨ ᱫᱚ ᱦᱩᱭᱩᱜ ᱠᱟᱱᱟ ᱱᱚᱝᱠᱟ, ᱮᱸ ᱡᱟᱦᱟᱸ ᱫᱚ ᱢᱤᱫᱴᱮᱱ ᱜᱤᱫᱟᱹᱨ ᱦᱩᱭ ᱞᱮᱱᱠᱷᱟᱱ ᱮᱸ, ᱩᱱᱤ ᱡᱚᱠᱷᱚᱱ ᱟᱸ ᱯᱟᱹᱭᱞᱟᱹ ᱦᱩᱭ ᱛᱮᱫᱚ ᱩᱱᱤ ᱢᱟᱲᱟᱝ ᱛᱮᱠᱚ ᱦᱚᱭᱚᱭᱮᱭᱟ, ᱦᱚᱭᱚ ᱠᱟᱛᱮᱜ ᱡᱟᱦᱟᱸ ᱪᱷᱩᱸᱛ ᱚᱱᱟ ᱛᱮᱫ ᱠᱚ ᱚᱪᱚᱜᱟ, ᱪᱷᱟᱹᱴᱭᱟᱹᱨ ᱠᱟᱹᱢᱤ ᱫᱚ ᱤᱧ ᱫᱚ ᱟᱸ ᱚᱱᱟ ᱫᱚ ᱦᱟᱸᱜ ᱛᱟᱭᱱᱚᱢ ᱛᱮ ᱡᱚᱠᱷᱚᱱ ᱢᱟᱱᱮ ᱜᱤᱫᱽᱨᱟᱹ ᱳᱭ ᱡᱚᱢᱮ ᱥᱮᱬᱟᱭᱟᱭ ᱥᱮ ᱩᱱ ᱚᱠᱛᱚ ᱨᱮ ᱚᱱᱟ ᱪᱷᱟᱴᱤᱭᱟᱹᱨ ᱫᱚᱠᱚ ᱦᱩᱭᱩᱜᱼᱟ ᱾ ᱟᱫᱚ ᱪᱷᱟᱹᱴᱭᱟᱹᱨ ᱫᱚ ᱱᱚᱝᱠᱟ ᱪᱷᱟᱹᱴᱭᱟᱹᱨ ᱨᱮᱫᱚᱻ ᱟᱸ ᱡᱟᱦᱟᱸ ᱦᱟᱺᱰᱤ ᱠᱚ ᱪᱚᱰᱚᱨ ᱦᱩᱭᱩᱜᱼᱟ, ᱥᱮ ᱚᱱᱟ ᱨᱮᱫᱚ ᱦᱟᱸᱜ ᱵᱚ ᱟᱬᱜᱚ ᱠᱚᱣᱟᱭ ᱢᱟᱱᱮ ᱪᱚᱰᱚᱨᱟᱭ ᱟᱨᱠᱤ ᱡᱟᱦᱟᱸ ᱫᱚ ᱩᱱᱤ ᱟᱵᱚ ᱟᱵᱚ ᱨᱮᱱ ᱡᱟᱦᱟᱸᱭ ᱮᱸ ᱾ ᱢᱟᱹᱡᱷᱤ ᱦᱟᱲᱟᱢ, ᱛᱟᱯᱚᱨᱮ ᱟᱹᱛᱩᱳ ᱦᱚᱲ, ᱡᱷᱚᱛᱚ ᱱᱚᱝᱠᱟ ᱡᱟᱣᱨᱟ ᱠᱟᱛᱮᱜ ᱜᱮ ᱾ ᱛᱚᱵᱮ ᱩᱱ ᱫᱚ ᱚᱱᱠᱟ ᱱᱤᱢ ᱫᱟᱠᱟᱭᱟᱠᱚ, ᱱᱤᱢ ᱫᱟᱠᱟ ᱠᱚ ᱡᱚᱢ ᱦᱚᱪᱚ ᱠᱚᱣᱟ ᱩᱱᱤ ᱧᱩᱛᱩᱢ ᱛᱮ ᱾ ᱟᱨ ᱧᱩᱛᱩᱢ ᱠᱚ ᱮᱢᱟᱭᱟ ᱟᱨ ᱱᱚᱝᱠᱟ ᱫᱷᱟᱹᱭ ᱵᱩᱲᱤ ᱠᱚ ᱦᱚᱦᱚ ᱟᱭᱟ ᱾ ᱫᱷᱟᱹᱭ ᱵᱩᱲᱤ ᱜᱮ ᱦᱟᱸᱜ ᱧᱩᱛᱩᱢ ᱫᱚ ᱞᱟᱹᱭ ᱛᱟᱭᱟᱭ, ᱟᱨ ᱡᱟᱦᱟᱸ ᱚᱱᱟ ᱦᱟᱺᱰᱤ ᱠᱚ ᱪᱚᱰᱚᱨ ᱫᱚ ᱚᱱᱟ ᱦᱟᱺᱰᱤ ᱫᱚ ᱦᱟᱸᱜ ᱚᱸᱰᱮ ᱫᱚ, ᱟᱫᱚ ᱚᱠᱟᱥᱮᱫ ᱟᱯᱮᱥᱮᱫ ᱚᱠᱟ ᱞᱮᱠᱟ ᱟᱞᱮ ᱥᱮᱫ ᱫᱚ ᱦᱟᱸᱜ ᱱᱚᱝ ᱟᱞᱮ ᱥᱮᱫ ᱫᱚ ᱱᱚᱝᱠᱟ ᱡᱮ ᱰᱟᱹᱝᱜᱩᱣᱟᱹ ᱰᱟᱺᱜᱩᱣᱟᱹ ᱠᱚᱲᱟ ᱟᱨᱠᱤ ᱰᱟᱺᱜᱩᱣᱟᱹ ᱠᱚᱲᱟ ᱚᱱᱟ ᱦᱟᱺᱰᱤ ᱫᱚ ᱳᱰᱳᱠᱟᱭ ᱟᱨ ᱱᱚᱣᱟ ᱦᱟᱸᱜ ᱤᱭᱟᱹ ᱩᱱᱤ ᱢᱟᱺᱡᱷᱤ ᱵᱟᱵᱟ ᱡᱟᱦᱟᱸᱭ ᱦᱳᱭ ᱩᱱᱤ ᱦᱟᱸᱜ ᱮᱢᱟᱭᱟ, ᱟᱨ ᱩᱱᱤ ᱡᱟᱦᱟᱭ ᱪᱚᱰᱚᱨᱟᱭ ᱥᱮ ᱚᱱᱟ ᱧᱩᱛᱩᱢ ᱛᱮ ᱟᱨ ᱪᱷᱟᱹᱴᱭᱟᱹᱨ ᱫᱚ ᱦᱚᱳᱭᱛᱳ ᱚᱱᱮ ᱚᱱᱠᱟ ᱜᱮᱞᱤᱧ ᱧᱮᱞ ᱠᱟᱜᱼᱟ ᱛᱚ ᱠᱟᱹᱴᱤᱡ ᱫᱚ ᱚᱱᱠᱟ ᱜᱮᱞᱤᱧ ᱵᱟᱲᱟᱭ ᱜᱮᱭᱟ ᱟᱨᱠᱤ ᱾
ᱟᱪᱪᱷᱟ ᱟᱪᱪᱷᱟ ᱟᱪᱷᱟ ᱾
ᱦᱩᱸ ᱦᱩᱸ ᱾
ᱴᱷᱤᱠ ᱜᱮᱭᱟ ᱱᱚᱣᱟ ᱦᱚᱭᱛᱚ ᱟᱹᱞᱤᱧ ᱦᱚᱸ ᱚᱱᱠᱟᱜᱮ ᱱᱮᱠᱥᱴ ᱵᱟᱨ ᱞᱟᱝ ᱧᱟᱯᱟᱢ ᱞᱮᱱᱠᱷᱟᱡ ᱚᱱᱟ ᱞᱟᱦᱟᱨᱮ ᱦᱳᱭᱛᱳ ᱱᱚᱣᱟ ᱵᱤᱥᱚᱭ ᱛᱮ ᱟᱹᱞᱤᱧ ᱢᱚᱡᱽᱛᱮ ᱢᱤᱫᱴᱮᱡ ᱜᱮᱭᱟᱱ ᱦᱟᱸᱜ ᱞᱤᱧ ᱫᱚᱦᱚ ᱠᱮᱫ ᱜᱮ, ᱛᱚ ᱛᱚ ᱟᱵᱮᱱ ᱛᱤᱱᱟᱹᱜ ᱜᱟᱱ ᱵᱮᱱ ᱵᱟᱰᱟᱭᱟ ᱟᱭᱢᱟ ᱥᱟᱨᱦᱟᱣ ᱟᱹᱰᱤ ᱟᱭᱢᱟ ᱜᱮᱵᱮᱱ ᱞᱟᱹᱭ ᱟᱸᱡᱚᱢᱟᱫ ᱞᱤᱧᱟᱹ ᱾ ᱛᱚ ᱟᱹᱞᱤᱧ ᱦᱚᱸ ᱚᱱᱟ ᱠᱷᱚᱡ ᱵᱮᱥ ᱟᱨᱚ ᱡᱩᱫᱤ ᱢᱚᱡᱽ ᱜᱮᱭᱟᱱ ᱞᱤᱧ ᱧᱟᱢ ᱠᱷᱟᱡ ᱛᱚᱵᱮ ᱚᱱᱟ ᱦᱚᱸ ᱟᱵᱮᱱ ᱞᱤᱧ ᱥᱮᱬᱟ ᱵᱮᱱᱟ ᱾
ᱦᱳᱭ ᱦᱳᱭ ᱦᱳᱭ ᱟᱨ ᱜᱚ ᱜᱚ ᱡᱷᱚᱛᱚ ᱥᱮᱫ ᱫᱚ ᱵᱟᱝ ᱥᱚᱢᱟᱱ ᱛᱟᱵᱚᱱᱟ ᱡᱷᱚᱛᱚ ᱫᱚ ᱦᱚᱭᱛᱚ ᱟᱵᱚ ᱥᱟᱱᱛᱟᱲ ᱵᱚᱭᱦᱟ ᱠᱟᱱ ᱨᱮᱦᱚᱸ ᱵᱚᱱ ᱟ ᱡᱚᱛᱚ ᱥᱮᱫ ᱠᱟᱹᱡ ᱵᱷᱮᱜᱟᱨ ᱵᱷᱮᱜᱟᱨ ᱧᱚᱜ ᱜᱮᱭᱟ ᱾
ᱦᱮᱸ ᱵᱷᱮᱜᱟᱨ ᱵᱷᱮᱜᱟᱨ ᱜᱮᱭᱟᱵᱚᱱ ᱪᱮᱫ ᱞᱮᱠᱟ ᱠᱚ ᱢᱮᱱᱟ ᱦᱟᱺᱰᱤ ᱱᱤᱛᱳᱜ ᱮᱛᱮ ᱟᱵᱮᱱ ᱮᱛᱮ ᱦᱟᱺᱰᱤ ᱵᱮᱱ ᱢᱮᱱ ᱠᱮᱫᱟ ᱛᱚ ᱦᱟᱺᱰᱤ ᱠᱚ ᱢᱟᱱᱮ ᱰᱟᱹᱝᱜᱩᱣᱟᱹ ᱠᱚᱲᱟ ᱥᱮ ᱚᱠᱚᱭ ᱠᱚ ᱪᱚᱝ ᱢᱟᱱᱮ ᱠᱩᱴᱩᱝ ᱩᱰᱩᱠ ᱟᱠᱚ, ᱛᱚᱵᱮ ᱦᱮᱸ ᱟᱞᱮ ᱟᱞᱮ ᱚᱠᱟ ᱞᱮ ᱪᱷᱟᱹᱴᱭᱟᱹᱨ ᱞᱮᱱᱟ ᱛᱤᱱᱤᱜ ᱪᱟᱲᱤᱡ ᱞᱤᱧ ᱫᱤᱥᱟᱹᱭᱟ ᱾ ᱟᱫᱚ ᱩᱱ ᱨᱮ ᱫᱚ ᱢᱟᱱᱮ ᱦᱟᱺᱰᱤ ᱨᱮᱭᱟᱜ ᱠᱟᱨᱵᱟᱨ ᱫᱚ ᱵᱟᱝ ᱛᱟᱦᱮᱸ ᱠᱟᱱᱟ ᱾
ᱟᱪᱪᱷᱟ ᱾
ᱚᱱᱮ ᱚᱱᱠᱟ, ᱟᱨ
ᱡᱮᱢᱚᱱ, ᱦᱮᱸ ᱾ ᱟᱫᱚ ᱢᱮᱫᱴᱮᱱ ᱡᱤᱱᱤᱥ ᱦᱩᱭᱩᱜ ᱠᱟᱱᱟ ᱡᱷᱚᱛᱚ ᱨᱮᱜᱮ ᱡᱮᱢᱚᱱ ᱱᱚᱜ-ᱚᱭ ᱵᱟᱦᱟᱨᱮ, ᱥᱚᱨᱦᱟᱭ ᱨᱮ ᱟᱨ ᱪᱷᱟᱹᱴᱭᱟᱹᱨ ᱨᱮ ᱟᱸ ᱥᱮ ᱵᱷᱟᱸᱰᱟᱱ ᱨᱮ ᱡᱷᱚᱛᱚ ᱨᱮᱜᱮ ᱢᱟᱱᱮ ᱦᱟᱺᱰᱤ ᱫᱚᱠᱚ ᱪᱚᱰᱚᱨ ᱜᱮᱭᱟ ᱟᱨ ᱦᱟᱺᱰᱤ ᱫᱚᱠᱚ ᱫᱚᱦᱚᱭ ᱜᱮᱭᱟ᱾
ᱦᱮᱸ ᱫᱚᱦᱚᱭ ᱜᱮᱭᱟ ᱠᱚ᱾
ᱦᱮᱸ ᱟᱨ ᱪᱮᱫ ᱵᱤᱱ ᱞᱟᱹᱭᱤᱛ ᱛᱟᱦᱮ ᱢᱟ ᱞᱟᱭᱵᱤᱱ
ᱞᱟᱹᱭ ᱞᱮᱫᱟᱞᱤᱧ ᱡᱮ ᱠᱤᱪᱷᱩ ᱫᱤᱱ ᱵᱟᱨᱯᱮ ᱵᱚᱪᱷᱚᱨ ᱞᱟᱦᱟ ᱛᱚ ᱟᱞᱮ ᱚᱲᱟᱜ ᱨᱮᱜᱮ ᱦᱚᱳᱭᱛᱳ ᱫᱟᱫᱟ ᱥᱮ ᱦᱤᱞᱤ ᱛᱟᱹᱠᱤᱱ ᱜᱮ, ᱢᱟᱱᱮ ᱟᱹᱠᱤᱱ ᱨᱮᱱ ᱜᱤᱫᱟᱹᱨ ᱯᱤᱫᱟᱹᱨ ᱢᱮᱱᱟᱜ ᱠᱚᱣᱟ ᱟᱫᱚ ᱪᱷᱟᱹᱴᱭᱟᱹᱨ ᱵᱟᱲᱟ ᱠᱮᱫ ᱠᱚᱣᱟᱠᱤᱱ᱾ ᱟᱫᱚ ᱩᱱ ᱚᱠᱛᱮ ᱤᱧ ᱟᱹᱞᱤᱧ ᱦᱚᱸᱠᱚ ᱦᱚᱦᱚᱣᱟᱜ ᱞᱤᱧ ᱛᱟᱦᱮᱱᱟ ᱪᱮᱫ ᱪᱚᱝ ᱵᱮᱥᱛᱚᱛᱟ ᱠᱷᱟᱹᱛᱤᱨ ᱦᱚᱭᱛᱚ ᱵᱚᱞᱮᱧ ᱥᱮᱴᱮᱨ ᱫᱟᱲᱮ ᱫᱟ᱾ ᱛᱚᱵᱮ ᱡᱟᱭᱦᱳᱠ ᱟᱫᱚ ᱠᱤᱱ ᱞᱟᱹᱭ ᱵᱟᱲᱟᱭᱮᱫ ᱠᱟᱱ ᱛᱟᱦᱮᱱᱟ ᱴᱚᱞᱟ ᱨᱮᱱ ᱦᱚᱲ ᱦᱚᱦᱚ ᱧᱟᱯᱟᱢ ᱢᱤᱞᱟᱹ ᱠᱟᱛᱮ ᱩᱱ ᱦᱤᱞᱚᱜ ᱫᱚ ᱵᱚᱞᱮ ᱦᱚᱦᱚ ᱧᱟᱯᱟᱢ ᱵᱟᱲᱟ ᱠᱟᱛᱮᱫ ᱩᱱ ᱦᱤᱞᱳᱜ ᱫᱚ ᱵᱚᱞᱮ ᱢᱟᱱᱮ ᱡᱚᱢ ᱧᱩ ᱦᱚᱪᱚ ᱵᱟᱲᱟ ᱠᱚᱣᱟ ᱠᱩ᱾
ᱦᱮᱸ ᱦᱮᱸ
ᱛᱚ ᱚᱱᱟ ᱢᱟ ᱢᱮᱱᱟᱜ ᱜᱮ ᱜᱮᱭᱟ ᱟᱨ ᱦᱟᱺᱰᱤ ᱢᱟ ᱮᱠᱪᱩᱭᱮᱞᱤ ᱛᱟᱦᱮᱱ ᱜᱮᱭᱟ ᱚᱱᱟ ᱢᱟ ᱵᱟᱰᱟᱭ ᱠᱟᱛᱷᱟ ᱠᱟᱱ ᱜᱮᱭᱟ᱾ ᱟᱨ ᱚᱱᱟ ᱛᱟᱞᱟ ᱨᱮ ᱪᱮᱫ ᱠᱚ ᱱᱤᱭᱚᱢ ᱛᱟᱦᱮᱸ ᱠᱟᱱᱟ ᱵᱟᱝ ᱛᱟᱦᱮᱸ ᱠᱟᱱᱟ ᱟᱫᱚ ᱵᱟᱹᱞᱤᱧ ᱥᱮᱞᱮᱫ ᱨᱮ ᱵᱟᱹᱞᱤᱧ ᱛᱟᱦᱮᱸ ᱠᱟᱱ ᱠᱷᱟᱹᱛᱤᱨ ᱛᱮ ᱩᱱᱟᱹᱜ ᱵᱟᱹᱞᱤᱧ ᱵᱟᱰᱟᱭ ᱫᱟᱲᱮ ᱟᱫᱟ᱾
ᱟᱪᱪᱷᱟ
ᱟᱫᱚ ᱢᱟ ᱴᱷᱤᱠ ᱜᱮᱭᱟ ᱱᱚᱣᱟ ᱵᱤᱥᱚᱭ ᱛᱮ ᱢᱚᱡᱽ ᱛᱮ ᱟᱨᱦᱚ ᱦᱟᱸᱜ ᱵᱟᱰᱟᱭ ᱡᱚᱝ ᱟᱹᱞᱤᱧ᱾ ᱵᱟᱰᱟᱭ ᱡᱚᱝᱟᱱᱟᱞᱤᱧ ᱥᱮ ᱦᱟᱸᱜ ᱞᱤᱧ ᱠᱩᱞᱤ ᱵᱩᱡᱷᱟᱹᱣ ᱠᱚᱣᱟ ᱛᱚ ᱚᱱᱟ ᱛᱟᱭᱚᱢ ᱟᱨᱦᱚᱸ ᱛᱟᱭᱚᱢ ᱛᱮ ᱟᱨᱦᱚ ᱢᱚᱡᱽ ᱛᱮ ᱞᱟᱝ ᱪᱚᱨᱪᱟ ᱧᱚᱜ ᱠᱮᱫ ᱜᱮ ᱦᱟᱸᱜ
ᱦᱮᱸ ᱦᱳᱭ ᱦᱳᱭ ᱦᱳᱭ ᱦᱳᱭ ᱟᱨᱠᱤ ᱡᱷᱚᱛᱚ ᱦᱚᱲ ᱫᱚ ᱦᱟᱸᱜ ᱵᱟᱵᱚᱱ ᱵᱟᱲᱟᱭᱟ ᱛᱚ ᱠᱚᱢ ᱵᱮᱥᱤ ᱫᱚ ᱵᱚᱱ ᱵᱟᱲᱟᱭ ᱜᱮᱭᱟ᱾
ᱦᱮᱸ ᱠᱚᱢ ᱵᱮᱥᱤ ᱜᱮᱵᱚᱱ ᱵᱟᱰᱟᱭᱟ ᱟᱨ ᱡᱚᱛᱚ ᱦᱚᱲ ᱫᱚ ᱮᱱᱛᱮ ᱵᱟᱵᱚᱱ ᱥᱚᱢᱟᱱᱟ᱾ ᱚᱱᱮ ᱠᱚ ᱢᱮᱱᱟ ᱟᱵᱮᱱ ᱴᱷᱮᱱ ᱚᱠᱟᱴᱟᱜ ᱴᱮᱞᱮᱱᱴ ᱥᱮ ᱜᱩᱱ ᱢᱮᱱᱟᱜ-ᱟ᱾ ᱦᱚᱭᱛᱳ ᱚᱱᱟ ᱟᱹᱞᱤᱧ ᱴᱷᱮᱱ ᱵᱟᱹᱱᱩᱜᱼᱟ᱾ ᱟᱨ ᱟᱹᱞᱤᱧ ᱴᱷᱮᱱ ᱦᱚᱭᱛᱳ ᱚᱠᱟ ᱠᱚ ᱢᱮᱱᱟᱜᱼᱟ ᱦᱚᱭᱛᱳ ᱟᱵᱮᱱ ᱴᱷᱮᱱ ᱤᱱᱯᱳᱴᱮᱱ᱾ ᱛᱚ ᱚᱱᱮ ᱠᱚ ᱢᱮᱱᱟ ᱥᱮᱨᱮ ᱥᱮᱭᱟᱨ ᱡᱚᱝᱟᱱᱟᱵᱚᱱ ᱛᱚᱵᱮ ᱥᱮᱱ ᱵᱚᱱ ᱵᱟᱰᱟᱭᱟ᱾ ᱟᱹᱞᱤᱧ ᱡᱩᱫᱤ ᱟᱹᱞᱤᱧ ᱚᱠᱟᱴᱟᱜ ᱞᱤᱧ ᱵᱟᱰᱟᱭᱟ ᱟᱵᱮᱱ ᱞᱤᱧ ᱥᱮᱬᱟ ᱟᱵᱮᱱᱟ, ᱛᱚ ᱟᱵᱮᱱ ᱚᱠᱟᱴᱟᱜ ᱵᱮᱱ ᱵᱟᱰᱟᱭᱟ ᱟᱹᱞᱤᱧ ᱵᱮᱱ ᱥᱮᱬᱟᱹ ᱟᱞᱤᱧᱟ ᱛᱚ ᱱᱚᱣᱟ ᱦᱚᱛᱮ ᱛᱮᱜᱮ ᱢᱟᱱᱮ ᱯᱨᱟᱭ ᱫᱚ ᱛᱚ ᱢᱟᱱᱮ ᱦᱩᱭᱩᱜᱼᱟ ᱛᱚ᱾
ᱦᱳᱭ ᱦᱳᱭ
ᱟᱨ ᱵᱟᱰᱟᱭ ᱠᱟᱛᱮᱫ ᱢᱟ ᱚᱠᱚᱭ ᱦᱚᱸ ᱵᱟᱠᱚ ᱦᱮᱡ ᱟᱠᱟᱱᱟ᱾
ᱦᱩᱸ
ᱵᱟᱰᱟᱭ ᱵᱟᱝ ᱵᱟᱰᱟᱭ ᱢᱟ ᱥᱟᱵᱷᱟᱵᱤᱠ ᱠᱟᱛᱷᱟ᱾
ᱦᱳᱭ ᱦᱳᱭ ᱟᱨ ᱛᱟᱦᱚᱞᱮ ᱜᱚᱝᱠᱮ ᱟᱯᱮ ᱚᱱᱛᱮ ᱫᱚ ᱛᱟᱦᱚᱞᱮ ᱵᱟᱦᱟ ᱯᱚᱨᱚᱵᱽ ᱫᱚ ᱦᱩᱭᱩᱜ ᱜᱮᱭᱟ ᱥᱮ ᱵᱟᱝ ᱵᱟᱦᱟ ᱢᱟᱜ ᱢᱚᱬᱮ,
ᱦᱮᱸ ᱵᱟᱦᱟ ᱯᱚᱨᱚᱵᱽ ᱫᱚ ᱟᱹᱰᱤ ᱫᱚᱢ ᱜᱮ ᱦᱩᱭᱩᱜᱼᱟ, ᱟᱞᱮᱥᱮᱫ ᱫᱚ᱾ ᱟᱨ ᱵᱟᱦᱟ ᱦᱤᱞᱳᱜ ᱫᱚ ᱢᱟᱱᱮ ᱟᱹᱰᱤ ᱨᱟᱹᱥᱠᱟᱹ ᱜᱮ ᱟᱹᱭᱠᱟᱹᱜᱼᱟ, ᱪᱮᱫ ᱞᱮᱠᱟ ᱠᱚ ᱢᱮᱱᱟ ᱚᱠᱟ ᱦᱤᱞᱳᱜ ᱵᱟᱦᱟ ᱦᱩᱭᱩᱜᱼᱟ ᱦᱟᱸᱜ ᱚᱱᱟ ᱞᱟᱦᱟ ᱫᱤᱱᱜᱮ ᱚᱱᱮ ᱠᱚ ᱢᱮᱱᱟ ᱢᱟᱱᱮ ᱥᱟᱨᱡᱚᱢ ᱵᱟᱦᱟ ᱟᱞᱮ ᱫᱚ ᱟᱹᱰᱤ ᱡᱟᱹᱥᱛᱤ ᱜᱮ ᱥᱟᱨᱡᱚᱢ ᱵᱟᱦᱟᱞᱮ ᱟᱹᱜᱩᱭᱟ ᱟᱨ ᱩᱱᱠᱩ ᱫᱚ ᱚᱠᱚᱭ ᱠᱚᱪᱚᱝ ᱦᱟᱸᱜ ᱚᱱᱟ ᱮ ᱵᱷᱟᱹᱨᱱᱤ ᱥᱮ ᱪᱮᱫ ᱠᱚ ᱢᱮᱛᱟᱜ ᱠᱟᱱ ᱦᱟᱸᱜ᱾ ᱚᱱᱟ ᱚᱱᱟ ᱨᱮᱭᱟᱜ ᱵᱟᱦᱟ ᱟᱨ ᱵᱚᱠᱚᱢ ᱵᱚᱠᱚᱢ ᱵᱟᱦᱟ ᱠᱚ ᱟᱹᱜᱩᱭᱟ᱾ ᱛᱚᱵᱮ ᱟᱞᱮ ᱥᱮᱫ ᱫᱚ ᱟᱹᱰᱤ ᱡᱟᱹᱥᱛᱤ ᱜᱟᱱ ᱜᱮ ᱢᱟᱱᱮ ᱥᱟᱨᱡᱚᱢ ᱵᱟᱦᱟ ᱠᱚ ᱟᱹᱜᱩᱭᱟ। ᱟᱫᱚ ᱟᱹᱰᱤ ᱢᱚᱸᱡᱽ ᱜᱮ ᱵᱩᱡᱷᱟᱹᱣᱟ, ᱦᱮᱸ।
ᱫᱚ ᱚᱱᱟ। ᱵᱟᱦᱟ ᱵᱟᱨᱮᱛᱮ ᱛᱟᱦᱚᱞᱮ ᱛᱷᱚᱲᱟ, ᱠᱤᱪᱷᱩ ᱵᱤᱱ ᱵᱟᱰᱟᱭ ᱠᱷᱟᱡ ᱫᱚ ᱞᱟᱹᱭᱵᱤᱱ ᱥᱮ। ᱡᱮ ᱵᱟᱦᱟ ᱨᱮᱫᱚ ᱪᱮᱫ ᱠᱚ ᱪᱮᱠᱟ ᱦᱳᱭᱳᱜ ᱛᱮ?
ᱟᱪᱪᱷᱟ ᱴᱷᱤᱠᱜᱮᱭᱟ ᱛᱷᱚᱲᱟ ᱛᱷᱩᱲᱤ ᱞᱤᱧ ᱞᱟᱹᱭ ᱟᱵᱤᱱᱟ। ᱟᱹᱞᱤᱧ ᱛᱤᱱᱟᱹᱜ ᱜᱮᱞᱤᱧ ᱵᱟᱰᱟᱭᱟ।
ᱦᱳᱭ
ᱛᱚ ᱵᱟᱦᱟᱨᱮ ᱮᱠᱪᱩᱭᱮᱞᱤ ᱯᱨᱚᱛᱷᱚᱢ ᱦᱤᱞᱳᱜ ᱢᱟᱱᱮ ᱯᱨᱚᱛᱷᱚᱢ ᱮᱦᱚᱵ ᱞᱟᱦᱟ ᱦᱤᱞᱳᱜ ᱢᱟ ᱥᱮ ᱟ ᱡᱟᱭᱦᱳᱠ ᱵᱟᱦᱟ ᱟᱹᱜᱩ ᱠᱟᱛᱮᱫ ᱢᱮ ᱨᱮᱰᱤ ᱡᱟᱹᱨᱩᱲ ᱜᱮᱭᱟ ᱪᱮᱫᱟᱜ ᱥᱮ ᱵᱟᱦᱟ ᱦᱤᱞᱳᱜ ᱜᱮᱢᱟ ᱦᱟᱜ ᱮᱱᱛᱮᱫ ᱤᱭᱟᱹ ᱪᱮᱫ ᱠᱚ ᱢᱮ ᱚᱱᱟ। ᱵᱟᱦᱟ ᱢᱟ ᱡᱟᱹᱨᱩᱲᱟ ᱛᱚ।
ᱦᱮᱸ ᱦᱮᱸ।
ᱛᱚ ᱚᱱᱟ ᱞᱟᱦᱟ ᱫᱤᱱ ᱢᱟ ᱟᱯᱮ ᱟᱹᱜᱩ ᱨᱮᱰᱤ ᱠᱟᱜᱼᱟ ᱠᱚ। ᱛᱚ ᱫᱚᱥᱟᱨ ᱫᱤᱱ ᱫᱚ ᱦᱟᱸᱜ ᱚᱠᱟ ᱦᱤᱞᱳᱜ ᱵᱟᱦᱟ ᱦᱩᱭᱩᱜ ᱠᱟᱱ ᱢᱮᱱ ᱟᱥᱩᱞ ᱵᱟᱦᱟ ᱛᱮ ᱩᱱ ᱦᱤᱞᱳᱜ ᱫᱚ ᱦᱟᱸᱜ ᱢᱟᱱᱮ ᱢᱟᱺᱡᱷᱤ ᱢᱟᱺᱡᱷᱤ ᱛᱷᱟᱱ ᱨᱮ ᱥᱮ ᱡᱟᱦᱮᱨ ᱛᱷᱟᱱ ᱠᱚᱨᱮ ᱢᱟᱱᱮ। ᱡᱤᱭᱳᱚᱠ ᱥᱟᱡᱟᱣ ᱥᱟᱯᱲᱟᱣ ᱵᱟᱲᱟ ᱠᱟᱛᱮᱫ ᱵᱟᱹᱛᱤ ᱠᱚ ᱪᱮᱫ ᱠᱚ ᱡᱮᱨᱮᱫ ᱵᱟᱲᱟ ᱛᱮ ᱥᱮ ᱯᱩᱡᱟᱹ ᱥᱟᱶ ᱥᱟᱶᱛᱮ ᱚᱱᱟ ᱵᱟᱦᱟ ᱠᱚᱦᱚᱸ ᱠᱚ ᱚᱨᱯᱚᱱᱟ ᱥᱮ। ᱳ ᱵᱚᱸᱜᱟ ᱵᱳᱨᱳ ᱵᱚᱱ ᱮᱢᱟ ᱠᱚᱣᱟ। ᱛᱚ ᱩᱱᱠᱩ ᱮᱢ ᱞᱟᱦᱟ ᱠᱟᱛᱮᱫ ᱛᱚ ᱛᱤᱱᱟᱹᱜ ᱵᱚᱸᱜᱟᱼ ᱵᱩᱨᱩ ᱢᱮᱱᱟᱜ ᱠᱚᱣᱟ ᱡᱚᱛᱚ ᱮᱢ ᱞᱟᱦᱟ ᱵᱟᱲᱟ ᱠᱟᱛᱮᱫ, ᱛᱚᱵᱮ ᱟᱵᱚ ᱥᱮᱥ ᱢᱮᱥ ᱨᱮᱭᱟᱜ ᱦᱟᱸᱜ ᱵᱚᱱ। ᱢᱟᱱᱮ ᱵᱚᱱ ᱵᱟᱦᱟᱜ ᱠᱟᱱᱟ ᱥᱮ ᱥᱟᱶᱛᱮ ᱟᱨᱦᱚᱸ ᱚᱲᱟᱜ ᱛᱮᱵᱚᱱ ᱟᱹᱜᱩ ᱛᱟᱨᱟᱭ ᱮᱫᱟ ᱦᱟᱸᱜ᱾ ᱵᱟᱦᱟ ᱫᱚ ᱟᱨ ᱚᱱᱮ ᱠᱚ ᱢᱮᱱ ᱟᱹᱜᱩ ᱫᱟᱨᱟ ᱵᱟᱲᱟ ᱠᱟᱛᱮᱫ, ᱟ ᱥᱟᱛᱮ ᱠᱚᱨᱮ ᱦᱚᱸ ᱵᱚᱱ ᱨᱮᱵᱮᱫ ᱟᱠᱟᱟᱜ ᱠᱟᱱ ᱜᱮᱭᱟ।
ᱟᱪᱪᱷᱟ
ᱟᱫᱚ ᱯᱟᱥᱮᱡ ᱟᱹᱞᱤᱧ ᱢᱟ ᱟᱹᱰᱤ ᱛᱩᱞᱢᱩᱞ ᱧᱚᱜ ᱜᱮ ᱦᱟᱸᱜ ᱞᱤᱧ ᱢᱮᱱ ᱠᱮᱫᱟ, ᱟᱫᱚ ᱚᱱᱟ ᱛᱟᱞᱟᱨᱮ ᱦᱚᱭ ᱛᱚ ᱪᱮᱫ ᱠᱚᱪᱚᱝ ᱵᱟᱹᱞᱤᱧ ᱢᱮᱱ ᱡᱚᱥ ᱞᱮᱠᱷᱟᱱ ᱟᱫᱚ ᱥᱮᱬᱟ ᱟᱹᱞᱤᱧ ᱵᱮᱱ ᱛᱷᱚᱲᱟ ᱜᱟᱱ।
ᱦᱮᱸ ᱟᱫᱚ ᱟᱞᱮ ᱱᱚᱛᱮ ᱡᱟᱦᱟᱸ ᱞᱮᱠᱟ ᱟᱞᱮ ᱞᱮ ᱵᱟᱦᱟᱜᱼᱟ। ᱟᱞᱮ ᱫᱚ ᱦᱟᱸᱜ ᱦᱚᱸᱜ ᱱᱚᱝᱠᱟ ᱡᱟᱦᱟᱸ ᱫᱚ ᱡᱟᱦᱟᱸ ᱟᱵᱤᱱ ᱵᱮᱱ ᱞᱟᱹᱭ ᱦᱚᱪᱚ ᱠᱮᱫᱟ ᱵᱟᱦᱟ ᱢᱟᱲᱟᱝ ᱫᱤᱱ ᱚᱱᱟ ᱩᱢ ᱠᱟᱱᱟ। ᱤᱱᱟᱹ ᱦᱤᱞᱳᱜ ᱫᱚ ᱡᱷᱚᱛᱚ ᱦᱚᱲ ᱩᱢ ᱠᱟᱛᱮᱫ ᱟᱨ ᱰᱤᱝᱜᱟᱹᱣᱟ. ᱠᱚᱲᱟ ᱜᱤᱫᱽᱨᱟᱹ ᱡᱟᱦᱮᱨ ᱥᱟᱹᱲᱤᱢ ᱫᱟᱜ ᱫᱟᱵ ᱠᱚ ᱥᱮᱱᱚᱜᱼᱟ ᱡᱟᱦᱮᱨ ᱥᱟᱹᱲᱤᱢ ᱠᱚ ᱫᱟᱵᱟ। ᱡᱟᱦᱟᱸ ᱨᱮ ᱦᱟᱸᱜ ᱱᱟᱭᱠᱮ ᱚᱸᱰᱮ ᱦᱟᱸᱜ ᱯᱩᱡᱟᱹᱭᱟᱭ ᱫᱚ ᱟᱫᱚ। ᱤᱱᱟᱹ ᱦᱩᱭ ᱵᱟᱲᱟ ᱠᱟᱛᱮᱫ ᱛᱟᱨᱯᱚᱨᱮ ᱟᱵᱟᱨ ᱧᱤᱫᱟᱹ ᱵᱮᱲᱟ ᱢᱮ ᱟᱹᱩᱵ ᱥᱤᱸᱜᱟᱹᱲ ᱥᱮᱫ। ᱥᱤᱸᱜᱟᱹᱲ ᱥᱮᱫ ᱦᱟᱸᱰᱮ ᱱᱟᱭᱠᱮ ᱨᱟᱪᱟ ᱛᱮ ᱥᱮᱱ ᱠᱟᱛᱮᱫ ᱵᱚᱸᱜᱟ ᱵᱳᱨᱳ ᱦᱚᱦᱚ ᱠᱟᱛᱮᱫ ᱟᱨ ᱱᱚᱝᱠᱟ ᱵᱚᱸᱜᱟ ᱵᱩᱨᱩ ᱠᱚ ᱦᱤᱡᱩᱜᱼᱟ ᱡᱟᱦᱮᱨ ᱧᱮᱞ ᱡᱮ ᱫᱟᱵ ᱠᱚ ᱦᱩᱭ ᱟᱠᱟᱱᱟ ᱥᱮ ᱵᱟᱝᱟ। ᱤᱱᱟᱹ ᱤᱱᱟᱹ ᱧᱤᱫᱟᱹ ᱜᱮ ᱟᱵᱟᱨᱚᱜ ᱚᱱᱟ ᱦᱩᱭ ᱵᱟᱲᱟ ᱠᱟᱛᱮᱫ ᱤᱱᱟᱹ ᱦᱤᱞᱳᱜ ᱫᱚ ᱦᱟᱸᱜ ᱤᱱᱠᱟᱹ ᱜᱮ ᱛᱟᱦᱮᱱᱟ ᱛᱟᱨ ᱯᱚᱨᱮ ᱫᱚᱥᱟᱨ ᱫᱤᱱ ᱦᱤᱞᱳᱜ। ᱦᱚᱸ ᱚᱱᱠᱟ ᱜᱮ ᱥᱮᱛᱟᱜ ᱥᱮᱛᱟᱜ ᱛᱩᱯᱩ ᱠᱟᱛᱮᱜ ᱱᱟᱭᱠᱮ ᱦᱟᱸᱜ ᱟᱹᱜᱩᱭ ᱦᱩᱭᱩᱜᱼᱟ ᱡᱟᱦᱮᱨ ᱛᱮ। ᱱᱟᱭᱠᱮ ᱟᱹᱜᱩ ᱠᱟᱛᱮᱫ ᱦᱮᱸ। ᱡᱚᱛᱚᱠᱷᱚᱱ ᱚᱱᱟ ᱯᱩᱡᱟᱹ ᱯᱟᱥᱟ ᱵᱟᱝ ᱦᱩᱭᱩᱜᱼᱟ ᱛᱚᱛᱚᱠᱷᱚᱱ ᱢᱚᱴᱟᱢᱩᱴᱤ ᱚᱲᱟᱜ ᱨᱮ ᱠᱚᱱᱚ ᱥᱮᱸᱜᱮᱞ ᱡᱩᱞ ᱪᱮᱫ ᱦᱚᱸ ᱢᱟᱱᱮ ᱵᱟᱭ ᱜᱟᱱᱚᱜᱼᱟ ᱟᱨᱠᱤ।
ᱦᱮᱸ ᱦᱮᱸ ᱦᱮᱸ ᱾
ᱦᱩᱭ ᱞᱮᱱᱠᱷᱟᱱ ᱾
ᱦᱩᱸ ᱾
ᱚᱱᱠᱟᱜᱮ ᱤᱱᱟᱹ ᱦᱤᱞᱚᱜ ᱦᱚᱸ ᱚᱱ ᱯᱩᱡᱟᱹ ᱠᱚ ᱦᱩᱭ ᱵᱟᱲᱟ ᱠᱟᱛᱮᱜ ᱟᱵᱟᱨ ᱚᱸᱰᱮ ᱦᱟᱸᱜ ᱥᱚᱲᱮᱭᱟᱠᱚ ᱯᱩᱨᱟᱹ ᱟᱛ ᱥᱚᱞᱚ ᱚᱱᱟᱛᱮ ᱢᱚᱴᱟᱢᱩᱴᱤ ᱢᱟᱱᱮ ᱢᱤᱫᱴᱮᱡ ᱥᱚᱲᱤᱭᱟᱹ ᱠᱚᱣᱟ ᱡᱷᱚᱛᱚ ᱯᱮᱲᱟ ᱠᱚ ᱡᱷᱚᱛᱚ ᱠᱤᱪᱷᱩ ᱦᱟᱸᱜ ᱢᱩᱪᱟᱹᱫ ᱨᱮ ᱦᱩᱭ ᱠᱟ ᱠᱟᱛᱮᱜ ᱦᱟᱸᱜ ᱦᱚᱦᱚ ᱟᱠᱚᱣᱟ᱾ ᱟᱨ ᱚᱱᱠᱟᱜ ᱜᱮ ᱦᱟᱺᱰᱤ ᱠᱚᱦᱚᱸ ᱠᱚ ᱤᱫᱜᱤᱭᱟ ᱡᱟᱦᱟᱸ ᱚᱸᱰᱮ ᱪᱚᱰᱚᱨ ᱫᱚ ᱠᱚ
ᱦᱮᱸ ᱾
ᱚᱱᱟ ᱪᱚᱫᱽᱨᱚ ᱠᱚ ᱦᱩᱭᱩᱜᱼᱟ ᱚᱱᱟ ᱦᱟᱺᱰᱤᱧ ᱠᱚ ᱯᱮᱲᱟ ᱠᱚᱫᱚ ᱵᱟᱝ ᱨᱮᱦᱚᱸ ᱟᱹᱛᱩ ᱨᱮ ᱡᱟᱦᱟᱸ ᱛᱤᱱᱟᱹᱜ ᱠᱚᱲᱟ ᱜᱤᱫᱽᱨᱟᱹ ᱰᱟᱹᱝᱣᱟᱹ ᱠᱚᱲᱟ ᱜᱤᱫᱽᱨᱟᱹ ᱦᱩᱭ ᱠᱩ ᱠᱚ ᱮᱢ ᱵᱟᱲᱟ ᱠᱚᱣᱟ᱾
ᱦᱮᱸ ᱾
ᱦᱚᱭ ᱟᱨ ᱚᱱᱠᱟᱜᱮ ᱟᱵᱟᱨ ᱧᱤᱫᱟᱹ ᱵᱮᱲᱟ ᱚᱱᱠᱟ ᱠᱚ ᱨᱩᱣᱟᱹᱲ ᱤᱫᱤᱭᱟ ᱱᱟᱭᱠᱮ ᱱᱟᱭᱠᱮ ᱨᱮ ᱪᱟᱞᱟᱣ ᱠᱟᱛᱮᱫ ᱟᱫᱚ ᱦᱟᱸᱜ ᱾ ᱦᱩᱭ ᱵᱟᱲᱟ ᱠᱟᱛᱮᱫ ᱚᱱᱟ ᱢᱤᱫ ᱢᱤᱫ ᱧᱤᱫᱟᱹᱜᱮ ᱤᱱᱟᱹ ᱦᱤᱞᱚᱜ ᱫᱚ ᱯᱩᱨᱟᱹ ᱢᱟᱱᱮ ᱠᱚ ᱮᱱᱮᱡ ᱟᱸᱜᱟᱭ ᱜᱮᱭᱟ ᱟᱨ ᱫᱚᱥᱟᱨ ᱫᱤᱱ ᱦᱤᱞᱚᱜ ᱢᱟ ᱡᱟᱞᱮ ᱢᱟᱦᱟ ᱠᱟᱱᱟ ᱡᱟᱦᱟᱸ ᱫᱚ ᱦᱤᱞᱤ ᱥᱟᱹᱜᱟᱹᱭ ᱥᱮ ᱜᱚᱲᱚᱢ ᱥᱟᱹᱜᱟᱹᱭ ᱫᱟᱜ ᱫᱩᱞᱩ ᱠᱚ ᱦᱩᱭᱩᱜ ᱜᱮᱭᱟ ᱦᱚᱭ ᱚᱱᱰᱮ ᱠᱚ ᱵᱟᱦᱟᱜ ᱜᱮᱭᱟ ᱾
ᱟᱪᱪᱷᱟ ᱟᱹᱰᱤ ᱟᱭᱢᱟ ᱜᱮᱵᱮᱱ ᱞᱟᱹᱭᱟᱞᱤᱧᱟ ᱛᱚ ᱟᱹᱰᱤ ᱟᱭᱢᱟ ᱥᱟᱨᱦᱟᱣ ᱾ ᱟᱨ ᱮᱠᱪᱩᱞᱤ ᱟᱹᱞᱤᱧ ᱢᱟ ᱚᱱᱮ ᱠᱚ ᱢᱮᱱᱟ ᱠᱟᱹᱴᱤᱡ ᱠᱷᱚᱱᱜᱮ ᱵᱟᱨᱦᱮ ᱡᱟᱜᱟ ᱨᱮ ᱞᱤᱧ ᱛᱟᱦᱮᱸᱭᱮᱱᱟ ᱛᱚ ᱟᱵᱚ ᱦᱚᱲ ᱥᱚᱢᱟᱡᱽ ᱛᱟᱞᱟ ᱨᱮᱫᱚ ᱟᱹᱰᱤ ᱠᱚᱢ ᱜᱮᱞᱤᱧ ᱛᱟᱦᱮᱸ ᱠᱟᱱᱟ ᱾ ᱟᱫᱚ ᱪᱟᱞᱟᱜ ᱟᱹᱞᱤᱧ ᱦᱤᱡᱩᱜ ᱟᱹᱞᱤᱧ ᱛᱚ ᱦᱚᱭᱛᱮ ᱯᱚᱨᱮ ᱚᱱᱟᱞᱤᱧ ᱢᱮᱱ ᱠᱤᱞᱤᱧ ᱢᱟ ᱮᱱᱛ ᱢᱟᱛᱷᱟᱢ ᱵᱟᱞᱤᱧ ᱜᱮᱭᱟᱱ ᱢᱟ ᱮᱱᱛᱮᱫ ᱵᱟᱹᱱᱩᱜ ᱦᱟᱛᱟᱲ ᱛᱟᱹᱞᱤᱧᱟ ᱛᱚ ᱪᱟᱞᱟᱣ ᱦᱤᱡᱩᱜ ᱛᱮᱫᱚ ᱮᱛᱮᱫ ᱵᱟᱝ ᱤᱭᱟᱹ ᱵᱟᱝ ᱚᱸᱰᱮ ᱛᱟᱦᱮᱸ ᱴᱚᱠᱚᱡ ᱡᱩᱲᱟ ᱱᱤᱡᱮᱨᱟᱜ ᱴᱚᱞᱟᱨᱮ ᱾ ᱛᱚ ᱚᱱᱟ ᱦᱚᱛᱮᱛᱮ ᱦᱚᱸ ᱟᱞᱤᱧ ᱦᱚᱸ ᱩᱱᱟᱹᱜ ᱜᱮᱭᱟᱱ ᱫᱚᱜᱮ ᱵᱟᱹᱱ ᱦᱟᱛᱟᱲ ᱛᱟᱹᱞᱤᱧᱟᱸ ᱟᱫᱚ ᱚᱱᱟ ᱠᱷᱟᱹᱛᱤᱨ ᱛᱮ ᱤᱠᱟᱹ ᱞᱤᱧ ᱠᱷᱚᱡᱚᱜ ᱠᱟᱱᱟ ᱾ ᱛᱚ ᱟᱵᱮᱱ ᱵᱮᱱ ᱞᱟᱹᱭ ᱟᱹᱫᱤᱧᱟ ᱟᱭᱢᱟ ᱥᱟᱨᱦᱟᱣ ᱟᱹᱰᱤ ᱜᱟᱱ ᱞᱤᱧ ᱥᱟᱨᱦᱟᱣ ᱠᱮᱫ ᱵᱤᱱᱟ ᱥᱮ ᱟᱵᱮᱱ ᱴᱷᱮᱱ ᱠᱷᱚᱱ ᱟᱹᱰᱤ ᱟᱹᱰᱤ ᱜᱟᱱ ᱪᱮᱫ ᱠᱚᱪᱚᱝ ᱞᱤᱧ ᱵᱟᱰᱟᱭ ᱠᱮᱫᱟ ᱾
ᱦᱚᱭ ᱦᱚᱭ ᱟᱨ ᱟᱨ ᱢᱤᱫᱴᱮᱱ ᱜᱚᱢᱠᱮ ᱡᱟᱦᱟᱸ ᱫᱚ ᱟᱵᱚ ᱥᱟᱠᱟᱢ ᱚᱲᱮᱡ ᱢᱮᱱᱛᱮᱫ ᱫᱚ ᱢᱟᱱᱮ ᱚᱠᱟᱞᱮᱠᱟ ᱚᱠᱟᱴᱟᱜ ᱡᱤᱱᱤᱥ ᱵᱚᱱ ᱢᱮᱛᱟᱜᱼᱟ ᱟᱨᱠᱤ ᱾ ᱥᱟᱠᱟᱢ ᱚᱲᱮᱡᱽ ᱫᱚ ᱪᱮᱫ ᱡᱤᱱᱤᱥ?
ᱦᱩᱸ ᱟᱪᱪᱷᱟ ᱾ ᱟᱪᱪᱷᱟ ᱴᱷᱤᱠ ᱜᱮᱭᱟ ᱜᱚᱢᱠᱮ ᱢᱟᱱᱮ ᱪᱮᱫ ᱢᱮ ᱥᱚᱢᱚᱭ ᱦᱚᱸ ᱦᱮᱡ ᱥᱮᱴᱨᱮᱱ ᱛᱟᱞᱟᱝᱼᱟ ᱟᱨ ᱱᱮᱠᱥᱴ ᱠᱚᱞ ᱡᱩᱫᱤᱢ ᱠᱚᱞ ᱛᱟᱞᱟᱝ ᱠᱷᱟᱡ ᱛᱚ ᱚᱱᱟ ᱨᱮᱞᱟᱝ ᱨᱚᱯᱚᱲᱟ ᱾
ᱟᱪᱪᱷᱟ ᱟᱪᱪᱷᱟ ᱦᱚᱭ ᱟᱨᱠᱤ ᱾
ᱟᱨ ᱥᱟᱠᱟᱢ ᱚᱲᱮᱡ ᱵᱟᱝ ᱫᱚ ᱪᱮᱫ ᱮᱢ ᱢᱮᱱᱮᱫ ᱠᱟᱱ ᱛᱟᱦᱮᱱ?
ᱦᱚᱭ ᱦᱚᱭ ᱥᱟᱠᱟᱢ ᱚᱲᱮᱡ ᱫᱚ ᱚᱠᱟᱴᱟᱜ ᱠᱚ ᱢᱮᱛᱟᱜᱼᱟ ᱥᱟᱠᱟᱢ ᱚᱲᱮᱡᱽ ᱢᱮᱱᱛᱮ ᱪᱮᱫ ᱵᱩᱡᱷᱟᱹᱜᱼᱟ?
ᱥᱟᱠᱟᱢ ᱮᱲᱮ ᱫᱚ ᱟᱵᱮᱱ ᱴᱷᱮᱱ ᱠᱷᱚᱱ ᱜᱮᱞᱤᱧ ᱵᱟᱰᱟᱭ ᱡᱮᱢᱚᱱ ᱡᱚᱢ ᱠᱮᱟᱭ ᱜᱚᱝᱠᱮ ᱱᱚᱣᱟ ᱠᱟᱛᱷᱟ ᱫᱚ ᱾
ᱥᱟᱠᱟᱢ ᱚᱲᱮᱡ ᱫᱚ ᱦᱩᱭᱩᱜ ᱠᱟᱱᱟ ᱡᱩᱨᱤ-ᱯᱟᱹᱨᱤ ᱠᱤᱱᱟᱜ ᱥᱟᱹᱜᱟᱹᱭ ᱛᱚᱯᱟᱜ᱾
ᱚ ᱦᱮᱸ ᱦᱮᱸ ᱦᱮᱸ ᱤᱭᱮᱥ ᱥᱟᱹᱨᱤ ᱜᱮ ᱥᱟᱹᱨᱤ ᱜᱮ
ᱢᱟᱱᱮ ᱥᱟᱠᱟᱢ ᱨᱮᱫᱚ ᱱᱚᱝᱠᱟ ᱟᱹᱠᱤᱱ ᱢᱚᱫᱽᱷᱮ ᱨᱮ ᱡᱩᱫᱤ ᱠᱷᱟᱹᱯᱟᱨᱤ ᱦᱩᱭ ᱞᱮᱱᱠᱷᱟᱱ᱾